ᱦᱮᱞᱳ, ᱦᱩᱸ ᱡᱚᱦᱟᱨ ᱜᱮ᱾
ᱦᱮᱸ ᱦᱮᱞᱳ, ᱡᱚᱦᱟᱨ ᱜᱮ᱾
ᱚ ᱟᱡᱚᱢᱚᱜ ᱠᱟᱱᱟ ᱛᱚ ᱟᱲᱟᱝ ᱠᱚ?
ᱦᱮᱸ ᱟᱸᱡᱚᱢ ᱜᱮ ᱴᱷᱤᱠ ᱟᱪᱷᱚ ᱱᱮᱴᱣᱟᱨ ᱰᱤᱥᱴᱟᱵᱮᱫ ᱛᱟᱦᱮᱸᱱᱟ᱾
ᱚ ᱤᱱᱟᱹ ᱛᱮ ᱠᱚᱞ ᱵᱟᱝ ᱞᱟᱜᱟᱜ ᱠᱟᱱ ᱛᱟᱦᱮᱸᱜ ᱛᱚ᱾
ᱦᱳᱭ, ᱦᱮᱸ ᱱᱤᱛ ᱫᱚ ᱱᱟᱴᱩᱣᱟᱨᱠ ᱥᱮᱫ ᱨᱮ ᱢᱮᱱᱟᱜ ᱛᱟᱞᱮ᱾
ᱛᱟᱯᱚᱨ ᱛᱮ ᱵᱮᱥ ᱵᱟᱲᱟ ᱜᱮ᱾
ᱟᱨ ᱛᱚᱵᱮ ᱪᱮᱫ ᱦᱚᱸ ᱵᱟᱝ ᱱᱤᱛ ᱵᱟᱨᱦᱮ ᱢᱮᱱᱟᱜᱼᱟ᱾ ᱱᱟ ᱥᱤᱛᱩᱝ ᱠᱟᱱᱟ ᱟᱹᱰᱤ ᱡᱳᱨ ᱞᱟᱭᱤᱱ ᱦᱚᱸ ᱵᱟᱹᱱᱩᱜᱼᱟ᱾ ᱛᱚ ᱟᱫᱚ ᱵᱟᱨ ᱦᱮ ᱥᱮᱫ ᱨᱮ ᱫᱩᱲᱩᱵ ᱦᱳᱭ ᱠᱟᱱᱟ ᱵᱤᱨ ᱥᱮᱫ ᱨᱮ᱾
ᱚᱻ᱾ ᱱᱚᱛᱮ ᱦᱚᱸ ᱟᱫᱚ ᱦᱚᱞᱟᱭ ᱫᱟᱜ ᱠᱟᱫᱟᱭ ᱛᱚ ᱛᱮᱦᱮᱧ ᱫᱚ ᱟᱹᱰᱤ ᱡᱳᱨ ᱜᱮ ᱜᱩᱢᱥᱟᱱᱤ ᱜᱚᱨᱚᱢ ᱜᱮ ᱵᱩᱡᱷᱟᱹᱜ ᱠᱟᱱᱟ᱾
ᱫᱟᱜ ᱠᱚᱫᱚ ᱫᱟᱜ ᱵᱟᱲᱟᱭᱮᱫᱟ ᱥᱮ ᱵᱟᱝ?
ᱦᱮᱸ ᱫᱟᱜ ᱜᱮ ᱦᱚᱞᱟ ᱜᱮ ᱫᱟᱜ ᱠᱮᱫᱟᱭ ᱛᱚ ᱦᱚᱞᱟ ᱫᱟᱜ ᱦᱮᱸ ᱛᱮᱦᱮᱧ ᱫᱚ ᱟᱹᱰᱤ ᱡᱳᱨ ᱜᱚᱨᱚᱢ ᱜᱮ ᱵᱩᱡᱷᱟᱹᱜ ᱠᱤᱱᱟ᱾
ᱦᱳᱭ ᱫᱟᱜ ᱢᱟᱱᱮ ᱫᱟᱜ ᱫᱟᱭ ᱢᱤᱫ ᱵᱮᱞᱟᱭ ᱫᱟᱜ ᱫᱟ ᱢᱤᱫ ᱵᱮᱞᱟᱭ ᱥᱤᱛᱩᱝ ᱫᱟ ᱟᱫᱚ ᱟᱹᱰᱤ ᱟᱠᱵᱟᱠ ᱜᱚᱨᱚᱢ ᱟᱹᱭᱠᱟᱹᱜ ᱠᱟᱱ ᱜᱮᱥ᱾
ᱮᱠᱫᱚᱢ ᱚᱠᱟ ᱨᱮᱦᱚ ᱥᱟᱱᱛᱤ ᱫᱚ ᱵᱟᱝ ᱦᱤᱡᱩᱜ ᱠᱟᱱᱟ ᱫᱟᱨᱮ ᱯᱟᱞᱟ
ᱦᱳᱭ᱾
ᱦᱳᱭ ᱵᱟᱝ ᱵᱩᱡᱷᱟᱹᱜ ᱠᱟᱱᱟ᱾
ᱦᱳᱭ ᱟᱨ ᱛᱚᱵᱮ ᱤᱭᱟᱹ ᱠᱚᱫᱚ
ᱥᱤᱵ ᱠᱚ ᱟᱯᱷᱚᱨ ᱠᱚᱫᱚ ᱦᱳᱭ ᱠᱟᱱ ᱜᱮᱭᱟ ᱟᱫᱚ ᱚᱱᱛᱮ ᱜᱮ ᱟᱯᱷᱚᱨ ᱠᱚ ᱦᱩᱭ ᱵᱟᱲᱟ ᱠᱟᱱᱟ ᱥᱮ ᱟᱣᱨᱤᱭᱟ?
ᱮᱱ ᱛᱮ ᱦᱚᱸ ᱦᱳᱭ ᱵᱟᱲᱟᱣ ᱠᱟᱱ ᱜᱮᱭᱟ᱾
ᱚ ᱟᱫᱚ ᱦᱟᱯᱮ ᱫᱟᱜ ᱠᱚᱜᱮ ᱟᱣᱨᱤᱭᱟ ᱛᱚ᱾
ᱦᱮᱸ ᱫᱟᱜ ᱢᱟᱱᱮ ᱢᱚᱸᱡᱽ ᱛᱮ ᱟᱹᱣᱨᱤ ᱡᱟᱹᱲᱤᱭ ᱫᱟᱜ ᱫᱟᱜ ᱡᱟᱹᱲᱤ ᱞᱮᱠᱷᱟᱡ ᱜᱮ ᱳᱭ
ᱚ ᱯᱟᱸᱪ ᱪᱷᱚ ᱫᱤᱱ ᱵᱷᱤᱛᱨᱤ ᱛᱮᱜᱮ ᱢᱟᱱᱮ ᱫᱟᱜ ᱦᱳᱭ ᱞᱮᱱ ᱠᱷᱟᱱ ᱜᱮ ᱢᱟᱱᱮ ᱦᱩᱭᱩᱜᱼᱟ᱾
ᱦᱳᱭ ᱟᱫᱚ ᱱᱚᱛᱮ ᱦᱚᱸ ᱫᱟᱜ ᱠᱚ ᱞᱟᱜᱟᱣ ᱞᱮᱱᱠᱷᱟᱱ ᱡᱩᱫᱤ ᱫᱟᱜ ᱞᱮᱠᱷᱟᱱ ᱛᱟᱦᱚᱞᱮ ᱟᱫᱚ ᱜᱟᱹᱪᱷᱤ ᱠᱚ ᱞᱟᱜᱟᱣ ᱦᱩᱭᱩᱜᱼᱟ᱾
ᱦᱳᱭ᱾
ᱟᱫᱚ ᱫᱟᱜ ᱵᱟᱝ ᱠᱷᱟᱹᱛᱤᱨ ᱛᱮ ᱱᱤᱛᱚᱜ ᱫᱚ ᱪᱮᱫ ᱦᱚᱸ ᱠᱟᱹᱢᱤ ᱫᱚ ᱵᱟᱝ ᱢᱟᱲᱟᱝ ᱜᱟᱱᱚᱜ ᱠᱟᱱᱟ᱾
ᱵᱟᱝ ᱢᱟᱲᱟᱣ ᱠᱟᱱᱟ ᱡᱤᱨᱟᱹᱣ ᱦᱩᱭ ᱠᱟᱱᱟ ᱚᱱᱟᱛᱮ ᱱᱛᱮ ᱫᱟᱜ ᱮᱥᱴᱟᱨ ᱞᱮᱠᱷᱟᱱ ᱫᱚ ᱟᱵᱩ ᱫᱚ ᱚᱱᱟ ᱵᱟᱭᱦᱟᱹᱲᱨᱮ ᱜᱚᱴᱟ ᱵᱟᱹᱭᱦᱟᱹᱲ ᱠᱟᱹᱢᱤ ᱨᱮ ᱫᱷᱩᱨᱟᱜ ᱦᱩᱭᱩᱜᱼᱟ᱾
ᱮᱠᱫᱚᱢ ᱥᱮᱛᱟᱜ ᱠᱷᱚᱱ ᱟᱭᱩᱵ ᱫᱷᱟᱹᱨᱤᱡ ᱟᱫᱚ ᱵᱟᱹᱭᱦᱟᱹᱲ ᱨᱮᱜᱮ ᱛᱟᱦᱮᱸ ᱦᱩᱭᱩᱜᱼᱟ ᱛᱚᱠᱷᱚᱱ ᱫᱚ᱾
ᱵᱟᱹᱭᱦᱟᱹᱲ ᱨᱮᱜᱮ ᱛᱟᱦᱮᱸ ᱦᱩᱭᱩᱜᱼᱟ᱾
ᱦᱮᱸ᱾ ᱱᱤᱛ ᱫᱟᱜ ᱠᱚ ᱵᱟᱹᱱᱩᱜ ᱛ ᱱᱤᱛ ᱠᱟᱹᱴᱤᱡ ᱨᱮᱥᱴ ᱦᱟᱛᱟᱣ ᱦᱟᱛᱟᱲ ᱦᱩᱭᱩᱜ ᱠᱟᱱᱟ᱾
ᱦᱮᱸ ᱟᱸ᱾ ᱟᱨ ᱛᱚᱵᱮ ᱤᱭᱟᱹ ᱠᱚᱫᱚ ᱛᱤᱥ ᱡᱩᱱ ᱫᱚ ᱪᱮᱫ ᱞᱮᱠᱟ ᱚᱱᱛᱮ ᱫᱚ? ᱦᱩᱞ ᱢᱟᱦᱟ ᱪᱮᱫ ᱞᱮᱠᱟ ᱢᱟᱱᱟᱣ ᱥᱟᱜᱥᱟᱯᱲᱟᱣ?
ᱚᱱᱟ ᱠᱚᱨᱮᱱᱟᱜ ᱜᱮ ᱥᱟᱹᱛ ᱥᱟᱯᱲᱟᱣ ᱠᱚᱫᱚ ᱪᱟᱞᱟᱜ ᱠᱟᱱᱟ ᱟᱹᱰᱤ ᱡᱟᱠ ᱡᱚᱢᱚᱠ ᱥᱟᱞᱟᱜ ᱜᱮ᱾ ᱢᱟᱱᱟᱣ ᱦᱩᱭᱩᱜ ᱜᱮᱭᱟ ᱚᱱᱛᱮ ᱜᱮ ᱯᱷ ᱟᱫᱚ ᱚᱱᱛᱮ ᱜᱮ ᱯᱷᱞ ᱞᱮᱠᱟᱯᱮ ᱢᱟᱱᱟᱣ ᱜᱮᱭᱟ?
ᱱᱚᱛᱮ ᱦᱚᱸ ᱚᱱᱠᱟ ᱜᱮ ᱥᱟ ᱥᱟᱯᱲᱟᱣ ᱪᱟᱞᱟᱜ ᱠᱟᱱᱟ ᱟᱹᱰᱤ ᱡᱚᱢᱚᱠ ᱥᱚᱢᱚᱠ ᱜᱮ ᱦᱟᱸᱜ᱾ ᱠᱚ ᱡᱟᱨᱚᱣᱣᱟᱜ ᱛᱟᱦᱮᱱᱟ ᱚᱸᱰᱮ ᱫᱚ ᱵᱮᱥᱤ ᱜᱮ ᱛᱷᱟᱲᱟ ᱛᱚ ᱱᱮᱛᱟᱨ ᱫᱚ ᱟᱫᱚ ᱢᱮᱫ ᱟᱹᱰᱤ ᱟᱹᱰᱤ ᱜᱟᱱ ᱢᱟᱱᱮ ᱥᱳᱥᱟᱞ ᱢᱤᱰᱤᱭᱟ ᱫᱟᱨᱟ ᱛᱮᱠᱩ ᱵᱩᱡᱽ ᱧᱟᱢ ᱮᱫᱟ ᱪᱮᱫᱠᱟ ᱦᱚᱞ ᱫᱚ ᱪᱮᱫ ᱵᱟᱠᱷᱨᱟ ᱠᱟᱱᱟ ᱥᱮ ᱪᱮᱫ ᱵᱟᱠᱷᱨᱟ ᱚᱸᱰᱮ ᱦᱩᱭᱩᱜ ᱛᱟᱦᱮᱱᱟ ᱵᱚᱞᱮ ᱜᱟᱞᱢᱟᱨᱟᱣ ᱪᱮᱫ ᱠᱚᱠᱚ ᱞᱟᱹᱭ ᱛᱟᱦᱮᱱᱟ ᱟᱫᱚ ᱥᱳᱥᱟᱞ ᱢᱤᱰᱤᱭᱟ ᱵᱟᱫᱷᱮᱛᱮ ᱟᱫᱚ ᱵᱩᱡᱽ ᱧᱟᱢ ᱠᱷᱟᱡ ᱫᱚ ᱚᱱᱟ ᱠᱟ ᱱᱮᱥ ᱫᱚ ᱫᱷᱤᱨᱮ ᱫᱷᱤᱨᱮ ᱠᱚ ᱪᱟᱞᱟᱣ ᱤᱫᱤᱜ ᱠᱟᱱᱟ ᱦᱚᱲ ᱵᱚᱞᱮ᱾
ᱦᱮᱸ ᱟᱫᱚ ᱱᱚᱜᱼᱚᱭ ᱟᱵ ᱱᱚᱣᱟ ᱦᱩᱞᱢᱟᱟᱦ ᱠᱚᱨᱮ ᱦᱩᱞ ᱢᱟᱦᱟ ᱦᱤᱞᱳᱜ ᱛᱤᱨᱤᱥ ᱡᱩᱱ ᱦᱤᱞᱳᱜ ᱠᱟᱴᱤᱡ ᱥᱤᱜᱟᱨ ᱚᱠ ᱛᱮ ᱜᱟᱞᱚᱪ ᱟᱠᱷᱲᱟ ᱠᱚ ᱫᱚᱦᱚ ᱦᱩᱭᱩᱜᱼᱟ᱾
ᱦᱮᱸ᱾
ᱛᱟᱦᱚᱞᱮ ᱠᱷᱟᱱ ᱟᱫᱚ ᱡᱟᱦᱟᱸᱭ ᱜᱟᱹᱠᱷᱩᱲᱟᱱ ᱠᱚᱠᱚ ᱩᱱᱠᱩ ᱠᱟᱹᱴᱤᱡ ᱱᱮᱶᱛᱟ ᱞᱮᱠᱚ ᱠᱷᱟᱱ ᱫᱚ ᱛᱤᱨᱤᱥᱟ ᱡᱩᱱ ᱦᱤᱞᱳ ᱜᱟᱞᱚᱪ ᱟᱠᱷᱲᱟ ᱛᱟᱦᱮᱸ ᱞᱮᱱᱠᱷᱟᱱ ᱛᱟᱦᱚᱞᱮ ᱚᱸᱰᱮ ᱠᱟᱹᱴᱤᱡ ᱠᱚ ᱟᱠᱚᱣᱟᱜ ᱫᱤᱥ ᱦᱩᱫᱤᱥ ᱠᱟᱛᱷᱟ ᱠᱚᱠᱚ ᱪᱟᱞᱟᱣ ᱛᱟᱞᱮᱫ ᱠᱷᱟᱱ ᱜᱮ ᱥᱟᱱᱟᱢ ᱦᱚᱲ ᱠᱚ ᱵᱩᱡᱟᱹᱣ ᱡᱮ ᱛᱨᱤᱥ ᱡᱩᱱ ᱫᱤᱱ ᱫᱚ ᱪᱮᱫ ᱫᱤᱱ ᱠᱟᱱᱟ ᱤᱱᱟᱹ ᱦᱤᱞᱳᱜ ᱫᱚ᱾
ᱦᱳᱭ ᱜᱟᱹᱠᱷᱩᱲᱤᱭᱟᱹ ᱢᱟᱪᱷᱟ ᱠᱚ ᱩᱱᱠᱩ ᱠᱚ ᱜᱟᱹᱠᱷᱩᱲᱤᱭᱟᱹ ᱢᱟᱪᱷᱟ ᱠᱚ ᱱᱚᱣᱟ ᱠᱚ ᱨᱚᱲ ᱤᱭᱟᱹ ᱥᱟᱹᱲᱤ ᱞᱮᱠᱷᱟᱡ
ᱦᱩᱸ ᱦᱳᱭ ᱦᱳᱭ ᱱᱤᱛᱚ ᱡᱟᱦᱟᱸᱭ ᱜᱟᱹᱠᱷᱩᱲᱟᱱ ᱩᱱᱠᱩ ᱥᱟᱶᱛᱮ ᱡᱟᱦᱟᱸᱭᱤᱛᱚᱜ ᱟᱵᱚ ᱞᱟᱯᱷᱟᱝ ᱥᱮᱪᱮᱫ ᱦᱟᱢᱮᱴ ᱠᱟᱛᱮᱜ ᱦᱩᱫᱟᱹᱨ ᱨᱮ ᱦᱮᱱᱟᱜ ᱠᱚᱛᱟ ᱵᱚᱱᱟ ᱱᱩᱠᱩ ᱠᱚᱦᱚᱸ ᱠᱟᱹᱴᱤᱡ ᱮᱸ ᱛᱚᱞᱟᱥ ᱞᱟᱹᱠᱛᱤᱜ ᱠᱟᱱᱟ ᱛᱟᱦᱚᱞᱮ ᱩᱱᱠᱩ ᱜᱮᱵᱚᱱ ᱛᱚᱞᱟᱥ ᱞᱮᱠᱚ ᱠᱷᱟᱱ ᱛᱟᱦᱚᱞᱮ ᱱᱤᱦᱟᱹ ᱚᱱᱟᱠᱚ ᱥᱮᱴᱮᱨ ᱞᱮᱱᱠᱷᱟᱱ᱾ ᱟᱨᱮ ᱡᱟᱦᱟᱸᱭ ᱠᱚ ᱵᱟᱨᱯᱮ ᱠᱟᱛᱷᱟ ᱫᱚᱠᱚ ᱞᱟᱹᱭ ᱫᱟᱲᱮ ᱟᱵᱚᱱ ᱜᱮᱭᱟ ᱡᱮᱛᱩ ᱩᱱᱠᱩ ᱫᱚ ᱟᱠᱚᱣᱟᱜ ᱥᱮᱪᱮᱫ ᱠᱟᱛᱮᱜ ᱩᱱᱟᱹᱜ ᱠᱚ ᱰᱤᱜᱽᱨᱤ ᱥᱮ ᱥᱮᱪᱮᱫ ᱠᱚ ᱦᱟᱛᱟᱣ ᱟᱠᱟᱫ ᱚᱱᱟ ᱩᱢ ᱢᱟᱨᱟᱝ ᱦᱩᱫᱟᱹᱭ ᱨᱮᱠᱚ ᱫᱩᱲᱩᱵ ᱟᱠᱟᱱ ᱛᱟᱵᱚᱱᱟ ᱛᱟᱦᱚᱞᱮ ᱩᱱᱠᱩ ᱫᱚ ᱱᱤᱦᱟᱹᱛᱤ ᱠᱚ ᱵᱟᱲᱟᱭ ᱜᱮᱭᱟ ᱠᱚ᱾
ᱦᱳᱭ ᱵᱟᱲᱟᱭ ᱜᱮ ᱮᱠᱫᱚᱢ ᱱᱤᱥᱪᱭ ᱟᱨ ᱤᱱᱟᱹᱜ ᱦᱚᱲᱟᱜ ᱛᱟᱞᱟᱨᱮ ᱵᱟᱨ ᱠᱟᱛᱷᱟᱭ ᱨᱚᱲ ᱞᱮᱠᱷᱟᱡ ᱫᱚ ᱩᱱᱤ ᱦᱚᱸ ᱵᱟᱨ ᱠᱟᱴᱷᱟ ᱜᱮᱠᱚ ᱟᱹᱰᱤ ᱢᱪᱟ ᱩᱱᱤ ᱦᱚᱸ ᱫᱤᱥᱟᱹᱭᱟ ᱵᱟᱨ ᱠᱟᱛᱷᱟ ᱟᱨ ᱥᱟᱱᱟᱢ ᱠᱚᱛᱮ ᱜᱮ ᱩᱱᱤ ᱦᱚᱸ ᱵᱟᱨ ᱠᱟᱛᱮ ᱚᱱᱠᱟ ᱤᱱᱟᱹᱜ ᱦᱚᱲ ᱛᱟᱞᱟᱨᱮ ᱨᱚᱲᱟᱭ ᱛᱚ ᱢᱤᱢᱤᱫ ᱜᱚᱴᱮᱡ ᱡᱚᱛᱚ ᱜᱮ ᱢᱤᱫᱴᱮᱱ ᱢᱤᱫᱴᱮᱱ ᱵᱟ ᱛᱩᱯ ᱠᱚᱠᱚ ᱫᱚᱦᱚᱭᱟ ᱵᱚᱞᱮ᱾ ᱪᱮᱫ ᱵᱟᱠᱷᱨᱟ
ᱮᱠᱫᱚᱢ ᱡᱷᱚᱛᱚ ᱪᱮᱫ ᱢᱮᱫᱴᱮᱱ ᱵᱟᱫ ᱠᱚ ᱫᱚᱦᱚ ᱞᱮᱠᱷᱟᱱ ᱛᱟᱦᱚᱞᱮ ᱱᱟᱯᱟᱭᱚᱜᱼᱟ ᱟᱨᱠᱤ ᱛᱟᱦᱚᱞᱮ ᱡᱚᱷᱛᱚ ᱠᱚ ᱵᱩᱡᱷᱟᱹᱣ ᱩᱪᱩᱭ ᱥᱮᱬᱟ ᱥᱮᱬᱟ ᱫᱟᱲᱮᱭᱟᱜᱼᱟ ᱠᱚ᱾
ᱦᱳᱭ᱾ ᱟᱨ ᱱᱮᱛᱟᱨ ᱠᱟᱛᱮᱫ ᱫᱚ ᱟᱵᱚᱣᱟᱜ ᱚᱱᱮ ᱪᱮᱫ ᱠᱚ ᱢᱮᱱᱮᱫ ᱠᱟᱱ ᱦᱚᱨ ᱚᱱᱮ ᱚᱱᱟ ᱚᱱᱟ ᱞᱟᱹᱜᱤᱫ ᱟᱵᱚ ᱦᱚᱸ ᱥᱟᱱᱛᱟᱲ ᱫᱚ ᱚᱱᱮ ᱵᱚᱱ ᱛᱟᱭᱱᱚᱢ ᱪᱟᱵᱟᱣ ᱠᱟᱱᱟ ᱡᱚᱛᱚ ᱨᱮᱜᱮ᱾
ᱚᱱᱠᱟᱱ ᱡᱟᱭᱜᱟ ᱨᱮ ᱵᱟᱵᱚᱱ ᱪᱟᱞᱟᱜ ᱥᱮᱞᱮᱥᱚᱜᱼᱟ ᱥᱮ ᱵᱟᱵᱚᱱ ᱥᱮᱞᱮᱜ ᱥᱮᱞᱮᱫᱚᱜᱼᱟ ᱚᱱᱟ ᱠᱚ ᱡᱟᱭᱜᱟ ᱨᱮᱜᱮ ᱵᱟᱵᱚ ᱪᱟᱞᱟᱜ ᱞᱟᱹᱜᱤᱫᱚᱜᱼᱟ ᱚᱱᱟ ᱛᱮᱜᱮ
ᱦᱳᱭ ᱟᱫᱚ ᱚᱱᱟ ᱠᱚᱨᱮ ᱟᱵᱚ ᱥᱮᱞᱮᱫ ᱞᱟᱹᱠᱛᱤᱜ ᱠᱟᱱ ᱛᱟᱵᱚᱱᱟ, ᱥᱟᱶ ᱥᱟᱶᱛᱮ ᱦᱮᱸ ᱦᱤᱸᱛᱳᱜ ᱚᱱᱟ ᱚᱞᱚᱜ ᱯᱟᱲᱦᱟᱣ ᱫᱚ ᱮᱠᱫᱚᱢ ᱱᱤᱦᱟᱹᱛᱤ ᱞᱟᱹᱠᱛᱤᱜ ᱠᱟᱱᱟ ᱚᱞᱚᱜ ᱯᱟᱲᱦᱟᱣ ᱵᱟᱠᱷᱟᱱ ᱱᱤᱛᱚᱜ ᱫᱚ ᱟᱜᱟᱢ ᱫᱟᱨᱟᱢ ᱥᱮ ᱰᱟᱦᱟᱨ ᱫᱚ ᱧᱩᱛᱟᱹᱛ ᱜᱮᱭᱟ ᱮᱠᱫᱚᱢ᱾
ᱦᱳᱭ᱾
ᱦᱳᱭᱛᱳ ᱮᱴᱟᱜ ᱦᱤᱸᱛᱳᱜ ᱧᱮᱞᱚᱜ ᱠᱟᱱᱟ ᱮᱴᱟᱜ ᱜᱟᱛᱟᱠ ᱨᱮᱱ ᱦᱚᱲ ᱠᱚ ᱱᱚᱜᱼᱚᱭ ᱛᱚ ᱚᱞᱚᱜ ᱯᱟᱲᱦᱟᱜ ᱛᱮᱠᱚ ᱞᱟᱯᱷᱟᱝ ᱥᱮᱫ ᱠᱚ ᱦᱟᱹᱢᱵᱲᱟᱹᱣ ᱠᱟᱜ ᱱᱤᱡ ᱛᱚ ᱩᱱᱠᱩᱣᱟᱜ ᱟᱠᱚᱣᱟᱜ ᱜᱟᱛᱟᱠ ᱦᱤᱸᱛᱚᱜ ᱢᱟᱨᱥᱟᱞ ᱰᱟᱦᱟᱨ ᱨᱮᱜᱮ ᱢᱮᱱᱟᱜᱼᱟ ᱱᱤᱭᱟᱹ ᱟᱵᱚ ᱦᱚᱸ ᱢᱟᱱᱮ ᱥᱮᱭ ᱛᱚ ᱢᱟᱱᱮ ᱚᱞᱚᱜ ᱯᱟᱲᱦᱟᱣ ᱵᱚᱱ ᱪᱮᱫ ᱞᱮᱠᱷᱟᱱ ᱱᱤᱦᱟᱹᱛᱤ ᱢᱟᱨᱥᱟᱞ ᱩᱛᱟᱹᱨᱚᱜ ᱛᱟᱵᱚᱱᱟ ᱦᱤᱸᱛᱚᱜ᱾ ᱡᱟᱦᱟᱸ ᱜᱮ ᱢᱟᱨᱥᱟᱞ ᱟᱠᱟᱱ ᱮᱠᱫᱚᱢ ᱵᱷᱟᱜᱤ ᱧᱚᱜ ᱫᱚ ᱯᱩᱨᱟᱹᱯᱩᱨᱤ ᱫᱚ ᱟᱹᱣᱨᱤ ᱢᱟᱨᱥᱟᱞ ᱩᱛᱟᱹᱨᱚᱜᱼᱟ ᱥᱮ᱾ ᱦᱳᱭ ᱚᱱᱟ ᱠᱷᱟᱹᱛᱤᱨ ᱛᱮ ᱚᱞᱚᱜ ᱯᱟᱲᱦᱟᱜ ᱫᱚ ᱱᱤᱦᱟᱹᱛᱤ ᱪᱮᱫᱚᱜ ᱞᱟᱹᱠᱛᱤᱜ ᱠᱟᱱ ᱜᱮᱭᱟ᱾
ᱦᱩᱸ ᱟᱨ ᱱᱮᱛᱟᱨ ᱫᱚ
ᱟ ᱛᱟᱨ ᱠᱚᱛᱮ ᱫᱚ ᱯᱷᱤᱨ ᱵᱷᱤ ᱟᱹᱰᱤ ᱟᱹᱰᱤ ᱪᱷᱮᱛᱨᱚ ᱨᱮ ᱫᱷᱤᱨᱮ ᱫᱷᱤᱨᱮ ᱢᱟᱱᱮ ᱡᱟᱜᱩᱣᱟᱨᱚᱜ ᱠᱟᱱᱟ ᱠᱚ ᱟᱵᱚ ᱦᱚᱲ ᱦᱚᱸ᱾ ᱟᱻ ᱚᱱᱟ ᱠᱚ ᱢᱚᱫᱽᱫᱷᱮ ᱨᱮ ᱟᱫᱚ ᱚᱱᱟ ᱠᱚ ᱢᱚᱫᱽᱫᱷᱮ ᱪᱟᱞᱟᱣ ᱞᱮᱱᱠᱷᱟᱱ ᱚᱱᱟ ᱜᱟᱞᱢᱟᱨᱟᱣ ᱠᱚ ᱤᱭᱟᱹ ᱠᱚ ᱟᱫᱚ ᱚᱱᱟ ᱢᱚᱫᱽᱫᱷᱮ ᱛᱮ ᱟᱫᱚ ᱵᱩᱡᱽ ᱧᱟᱢᱟ ᱥᱮ ᱵᱟᱲᱟᱭ ᱧᱟᱢ ᱟᱠᱚ ᱚᱱᱟ ᱠᱚ ᱢᱚᱫᱽᱫᱷᱮ ᱨᱮᱜᱮ᱾ ᱪᱟᱞᱟᱣ ᱞᱮᱱᱠᱷᱟᱡ ᱚᱱᱟ ᱠᱚ ᱡᱟᱭᱜᱟ ᱨᱮᱫᱚ ᱪᱟᱞᱟᱣ ᱞᱟᱹᱠᱛᱤ ᱠᱟᱱᱟ, ᱠᱤ ᱵᱟᱨ ᱠᱟᱛᱷᱟ ᱩᱱᱤ ᱟᱸᱡᱚᱢᱟ᱾ ᱵᱟᱲᱟᱭᱟ ᱯᱷᱤᱨ ᱩᱱᱤ ᱞᱟᱹᱭᱟᱭ ᱪᱤᱜ ᱵᱟᱝ ᱪᱤᱫ ᱦᱩᱭ ᱞᱮᱱᱟ ᱪᱤᱫ ᱪᱤᱫ ᱵᱟᱠᱷᱨᱟ ᱠᱚ ᱫᱚᱦᱚᱭᱟ ᱱᱚᱰᱮ? ᱪᱤᱫ ᱦᱚᱛᱮᱡ ᱛᱮ ᱦᱩᱭ ᱞᱮᱱᱟ? ᱦᱳᱭ᱾
ᱚᱸᱰᱮ ᱵᱟᱨ ᱠᱟᱛᱷᱟ ᱠᱚ ᱢᱟᱱᱮ ᱥᱟᱶᱛᱮ ᱡᱩᱫᱤ ᱚᱞᱚᱜ ᱯᱟᱲᱦᱟᱣ ᱨᱮᱠᱚ ᱡᱚᱯᱲᱟᱣ ᱠᱚ ᱛᱟᱦᱮᱱᱟ ᱥᱮᱠᱚ ᱚᱞᱚᱜ ᱯᱟᱲᱦᱟᱣ ᱛᱟᱦᱚᱞᱮ ᱚᱞᱚᱜ ᱯᱟᱲᱦᱟᱣ ᱞᱮᱱᱠᱷᱟᱱ ᱚᱞᱚᱜ ᱯᱟᱲᱦᱟᱣ ᱱᱟᱛᱮ ᱵᱳᱭ ᱨᱮ ᱯᱩᱛᱷᱤ ᱯᱚᱛᱚᱵ ᱠᱚᱛᱮ ᱠᱚ ᱯᱟᱲᱦᱟᱣ ᱠᱟᱛᱮᱫ ᱠᱚ ᱫᱟᱲᱮᱭᱟᱠᱚ ᱢᱟ, ᱱᱚᱣᱟ ᱡᱤᱱᱤᱥᱴᱟᱜ ᱫᱚ ᱱᱚᱝᱠᱟ ᱱᱤᱱᱟᱹᱜ ᱥᱟᱞ ᱨᱮ ᱦᱩᱭ ᱞᱮᱱ ᱛᱟᱵᱚᱱᱟ, ᱱᱚᱝᱠᱟᱱᱟᱜ ᱦᱩᱞ ᱠᱚᱫᱚ ᱥᱟᱶᱛᱮ ᱟᱨ ᱱᱚᱜ-ᱚᱭ ᱱᱚᱶᱟ ᱠᱟᱛᱷᱟ ᱠᱚᱜᱮ ᱱᱚᱰᱮ ᱵᱚᱱ ᱟᱸᱡᱚᱢ ᱟᱠᱟᱫᱟ, ᱛᱟᱦᱚᱞᱮ ᱟᱨᱦᱚᱸ ᱠᱟᱹᱴᱤᱡ ᱯᱷᱤᱞᱰ ᱨᱮᱠᱚ ᱟᱸᱡᱚᱢᱟ ᱥᱟᱶᱛᱮ ᱯᱟᱲᱦᱟᱣ ᱧᱟᱢᱟ ᱠᱚ ᱛᱟᱦᱚᱞᱮ ᱟᱹᱰᱤ ᱛᱟᱲᱟᱛᱟᱲᱤ ᱠᱚ ᱵᱩᱡᱷᱟᱹᱣ ᱛᱤᱭᱳᱜ ᱫᱟᱲᱮᱭᱟᱜᱼᱟ ᱚᱱᱟ ᱨᱮᱱᱟᱜ᱾ ᱜᱟᱵᱮ ᱴᱟᱜ ᱪᱮᱫ?
ᱦᱚᱭ ᱟᱨ ᱱᱮᱛᱟᱨ ᱠᱟᱛᱮᱫ ᱢᱟ ᱥᱚᱥᱟᱞ ᱢᱤᱰᱤᱭᱟ ᱨᱮᱛᱚ ᱚᱱᱟ ᱠᱚᱨᱮ ᱤᱭᱩᱴᱩᱵᱽ ᱛᱚ ᱪᱮᱫ ᱛᱚ ᱚᱱᱟᱨᱮᱢ ᱥᱟᱨᱪ ᱞᱮᱠᱷᱟᱡ ᱜᱮ ᱟᱢᱫᱚ ᱡᱮ ᱥᱟᱱᱟᱢ ᱠᱤᱪᱷᱩ ᱵᱟᱰᱟᱭ ᱨᱮᱱᱟᱜ ᱤᱪᱪᱷᱩ ᱛᱟᱦᱮᱱ ᱠᱷᱟᱡ ᱚᱱᱟᱨᱮᱢ ᱥᱟᱨᱪᱟ ᱡᱟᱦᱟᱱᱟᱜ ᱜᱮ ᱚᱱᱟᱜᱮ ᱦᱤᱡᱩᱜᱼᱟ ᱟᱨ ᱟᱹᱰᱤ ᱢᱚᱸᱡᱽ ᱢᱟᱫᱽᱫᱷᱚᱢ ᱛᱮ ᱠᱚ ᱞᱟᱹᱭᱟ ᱚᱱᱟ ᱞᱟᱹᱭ ᱥᱚᱫᱚᱨ ᱢᱟᱠᱚ ᱵᱩᱡᱷᱟᱹᱣ ᱢᱚᱸᱡᱽ ᱛᱮᱠᱚ ᱵᱩᱡᱷᱟᱹᱣᱟ᱾
ᱦᱟᱭ᱾
ᱰᱤᱡᱤᱴᱮᱞ ᱱᱮᱛᱟᱨ ᱫᱚ ᱰᱤᱡᱤᱴᱮᱞ ᱱᱟᱛᱚ ᱛᱷᱚᱲᱟ ᱟᱫᱚ ᱥᱟᱱᱟᱢ ᱢᱟᱫᱷᱮ ᱛᱮᱜᱮ ᱵᱩᱡᱽ
ᱮᱠᱫᱚᱢ᱾
ᱚᱱᱞᱟᱭᱤᱱ ᱚᱱᱞᱟᱭᱤᱱ ᱢᱟᱫᱽᱫᱷᱚᱢ ᱛᱮᱦᱚᱸ᱾
ᱦᱩᱸ ᱦᱚᱭ ᱟᱫᱚ ᱦᱤᱛᱚᱜ ᱦᱚᱸᱭ ᱚᱱᱞᱟᱭᱤᱱ ᱢᱟᱫᱽᱫᱷᱚᱢ ᱦᱮᱡ ᱠᱟᱱ ᱛᱮ ᱟᱰᱤ ᱠᱤᱪᱷᱩ ᱥᱩᱵᱤᱫᱷᱟ ᱠᱟᱱᱟ ᱵᱚᱱ ᱮᱠᱫᱚᱢ᱾
ᱥᱩᱵᱤᱫᱷᱟ ᱦᱚᱭ᱾
ᱦᱩᱸ᱾
ᱥᱟᱱᱟᱢ ᱠᱤᱪᱷᱩ ᱡᱟᱦᱟᱱᱟᱜ ᱵᱟᱝ ᱵᱟᱰᱟᱭᱟ ᱢᱟᱱᱮ ᱠᱤᱪᱷᱩ ᱚᱱᱟ ᱢᱚᱫᱽᱫᱷᱮᱨᱮ ᱡᱟᱦᱱᱟᱜ ᱵᱟᱰᱟᱭ ᱥᱟᱱᱟᱭᱮᱫ ᱢᱮᱭᱟ ᱚᱱᱟ ᱵᱷᱤᱛᱤᱨ ᱨᱮ ᱪᱮᱫ ᱪᱮᱫ ᱠᱟᱱᱟ ᱪᱮᱫ ᱵᱟᱝ ᱛᱚ ᱚᱱᱟᱨᱮ ᱜᱩᱜᱟᱞ ᱠᱟᱛᱮ ᱦᱚᱸ ᱥᱮ ᱤᱭᱩ ᱴᱩᱵᱽ ᱨᱮ ᱚᱱᱟ ᱥᱟᱨᱪ ᱠᱟᱛᱮᱫ ᱦᱚᱸ ᱚᱱᱟ ᱚᱱᱟ ᱵᱟᱨᱮᱛᱮᱢ ᱵᱟᱰᱟᱭ ᱵᱟᱰᱟᱭ ᱧᱟᱢᱟᱢ ᱵᱚᱞᱮ ᱦᱚᱭ᱾
ᱦᱮᱸ ᱮᱠᱫᱚᱢ ᱱᱤᱦᱟᱹᱛᱤ ᱱᱚᱣᱟ ᱫᱚ ᱟᱹᱰᱤ ᱫᱟᱢᱟᱱ ᱠᱟᱛᱷᱟ, ᱱᱮᱛᱟᱨ ᱫᱚ ᱧᱮᱞᱚᱜ ᱠᱟᱱᱟ
ᱦᱩᱸ
ᱱᱚᱸᱰᱮ ᱜᱩᱜᱩᱞ ᱠᱟᱛᱮᱫ ᱵᱟᱰᱟᱭ ᱧᱟᱢᱚᱜᱼᱟ᱾
ᱦᱩᱸ᱾
ᱩᱱᱠᱩ ᱴᱷᱮᱱ ᱡᱟᱦᱟᱱ ᱠᱷᱚᱵᱚᱨ ᱦᱮᱡ ᱛᱮ ᱟᱹᱰᱤ ᱞᱮᱴ ᱠᱚ ᱟᱹᱰᱤ ᱥᱚᱢᱚᱭ ᱦᱟᱛᱟᱣ ᱜᱮᱭᱟ᱾ ᱱᱤᱛᱚᱜ ᱱᱚᱣᱟ ᱤᱱᱴᱟᱨᱱᱮᱴ ᱥᱩᱵᱤᱫᱷᱟ ᱠᱚ ᱦᱮᱡ ᱟᱠᱟᱱ ᱛᱮ ᱥᱮ ᱱᱚᱣᱟ ᱱᱚᱣᱟ ᱤᱱᱴᱟᱨᱱᱮᱴ ᱡᱩᱜᱽ ᱦᱮᱡ ᱟᱠᱟᱱ ᱠᱟᱹᱴᱤᱡ ᱥᱩᱵᱤᱫᱟ ᱟᱠᱟᱱᱟ ᱰᱤᱡᱤᱴᱟᱞ ᱨᱮ ᱱᱤᱛᱚᱜ ᱡᱟᱦᱟᱱ ᱠᱷᱚᱵᱚᱨ ᱜᱮ ᱱᱚᱣᱟ ᱟᱹᱛᱩ ᱴᱚᱞᱟ ᱨᱮᱦᱚᱸ ᱥᱚᱸᱜᱮ ᱥᱚᱸᱜᱮ ᱠᱷᱚᱵᱚᱨ ᱠᱚ ᱧᱟᱢ ᱮᱫᱟᱥᱮ ᱜᱚᱴᱟ ᱯᱟᱥᱱᱟᱣ ᱩᱛᱟᱹᱨᱚᱜ ᱠᱟᱱᱟ᱾ ᱱᱚᱣᱟ ᱢᱤᱫ ᱛᱟᱦᱮᱸ ᱠᱟᱛᱮᱫ ᱟᱹᱰᱤ ᱥᱩᱵᱤᱫᱷᱟ ᱟᱠᱟᱱᱟ ᱥᱟᱱᱟᱢ ᱠᱚ ᱞᱟᱹᱜᱤᱫ ᱜᱮ ᱮᱠᱫᱚᱢ᱾
ᱡᱚᱛᱚ ᱢᱟᱫᱽᱫᱷᱚᱢ ᱨᱮ ᱵᱟᱝ ᱡᱟᱦᱟᱸᱨᱮ ᱪᱮᱫ ᱦᱩᱭᱩᱜᱼᱟ ᱦᱟᱱᱟ ᱱᱚᱣᱟ ᱡᱟᱦᱟᱸᱱᱟᱜ ᱠᱷᱚᱵᱚᱨ ᱜᱮ ᱢᱟᱱᱮ ᱛᱩᱨᱟᱹᱱᱛ ᱵᱟᱰᱟᱭ ᱧᱟᱢᱚᱜᱼᱟ ᱠᱤ ᱵᱟᱝ ᱱᱚᱸᱰᱮ ᱱᱤᱱᱟᱹ ᱦᱤᱞᱚᱜ ᱥᱮ ᱱᱤᱱᱟᱹ ᱦᱤᱞᱚᱜ ᱱᱚᱸᱰᱮ ᱢᱮᱱᱟᱜᱼᱟ ᱡᱟᱦᱟᱸ ᱯᱨᱚᱜᱨᱟᱢ ᱢᱮᱱᱟᱜᱼᱟ ᱥᱮ ᱪᱮᱫ ᱵᱟᱠᱷᱨᱟ ᱠᱚ ᱫᱩᱲᱩᱵ ᱟᱠᱟᱱᱟ ᱜᱟᱞᱯᱟᱞᱢᱟᱨᱟᱣ ᱢᱮᱱᱟᱜᱼᱟ ᱜᱟᱞᱢᱟᱨᱟᱣ ᱡᱟᱦᱟᱱᱟᱜ᱾
ᱦᱚᱭ ᱮᱠᱫᱚᱢ᱾
ᱦᱮᱸ᱾
ᱱᱚᱣᱟ ᱠᱚ ᱥᱚᱸᱜᱮ ᱥᱚᱸᱜᱮ ᱵᱩᱡᱽ ᱧᱟᱢᱚᱜ ᱜᱮ ᱢᱤᱫ ᱵᱟᱠᱷᱮ ᱟᱹᱰᱤ ᱥᱩᱵᱤᱫᱷᱟ ᱟᱠᱟᱱᱟ ᱧᱚᱜ ᱠᱟᱱᱟ᱾
ᱦᱮᱸ ᱦᱚᱭ᱾
ᱦᱮᱸ᱾
ᱟᱨ ᱤᱭᱟᱹ ᱠᱚᱫᱚ ᱤᱭᱟᱹ ᱠᱚᱫᱚ ᱪᱟᱵᱟ ᱵᱟᱲᱟᱭᱮᱱᱟ ᱤᱭᱟᱹ ᱚᱞ ᱠᱚᱫᱚ?
ᱠᱚᱫᱚᱜ
ᱩᱞ ᱩᱞᱵᱤᱞᱤ ᱦᱮᱸ᱾
ᱫᱟᱨᱮ ᱫᱚ ᱢᱤᱫᱴᱟᱝ ᱢᱮᱱᱟᱭ ᱟᱸ ᱫᱟᱨᱮ ᱛᱟᱦᱮᱸ ᱠᱟᱱᱟ ᱯᱤᱭᱟ ᱫᱟᱨᱮ ᱛᱟᱞᱮᱭᱟ ᱛᱚ ᱯᱤᱭᱟ ᱫᱟᱨᱮ ᱨᱮᱫᱚ ᱵᱟᱨᱭᱟ ᱫᱟᱨᱮ ᱫᱚ ᱪᱟᱵᱟᱣ ᱠᱟᱱᱟ, ᱟᱨ ᱢᱤᱫᱴᱟᱝ ᱫᱟᱨᱮ ᱟᱨ ᱢᱤᱫᱴᱟᱝ ᱫᱟᱨᱮ ᱫᱚ ᱮᱠᱷᱚᱱᱳ ᱵᱤᱞᱤᱜ ᱠᱟᱱ ᱛᱟᱞᱮ ᱜᱮᱭᱟ ᱮᱠᱷᱚᱱᱳ ᱟᱹᱣᱨᱤ ᱪᱟᱵᱟᱜᱼᱟ, ᱟᱯᱮᱭᱟᱜ ᱚᱱᱛᱮ?
ᱚᱱᱛᱮ ᱢᱮᱱᱟᱜᱼᱟ ᱟᱞᱮᱭᱟᱜ ᱫᱚ ᱢᱟᱱᱮ ᱞᱟᱹᱴᱩ ᱢᱟᱨᱟᱝ ᱵᱟᱭ ᱵᱮᱲᱦᱟᱭ ᱢᱮᱱᱟᱜᱼᱟ ᱚᱱᱟ ᱵᱟᱜᱟᱱ ᱠᱟᱱᱟ ᱟᱫᱚ ᱠᱷᱟᱹ ᱫᱷᱟᱨᱮ ᱨᱮᱫᱚ ᱩᱞ ᱜᱮ ᱢᱮᱱᱟᱜᱼᱟ ᱟᱹᱰᱤ ᱵᱮᱥ ᱡᱚ ᱞᱮᱱᱟ ᱩᱞ ᱟᱫᱚ ᱵᱮᱞᱮᱜ ᱠᱟᱱᱟ ᱱᱤᱛ ᱫᱚ ᱵᱮᱞᱮ ᱠᱟᱛᱮᱜ ᱚᱱᱟ ᱧᱩ ᱛᱤᱱᱟᱜ ᱡᱚᱢᱟᱜ ᱫᱚ ᱡᱚᱢᱚᱜ ᱠᱟᱱᱟ ᱟᱨ ᱤᱱᱟᱹᱜ ᱫᱚ ᱪᱮᱫ ᱞᱮᱠᱟᱹᱧ ᱡᱚᱢᱟ ᱵᱟᱝ ᱡᱚᱢᱟ ᱫᱚ ᱡᱚᱢ ᱵᱟᱲᱟᱭᱮᱫᱟ ᱠᱩ ᱯᱷᱤᱨ ᱜᱤᱫᱽᱨᱟᱹ ᱠᱩ ᱯᱷᱤᱨ ᱟᱹᱠᱷᱨᱤᱧ ᱦᱚᱸ ᱤᱫᱤ ᱦᱩᱭᱩᱜ ᱠᱟᱱᱟ ᱵᱟᱡᱟᱨ ᱛᱮ ᱦᱟᱴ ᱛᱮ ᱦᱳᱭ, ᱥᱟᱸᱜᱮ ᱜᱮ ᱦᱳᱭ ᱞᱮᱱᱟ ᱱᱮᱫᱚ ᱫᱟᱨᱮ ᱢᱟᱨᱤ ᱞᱤᱣᱟᱹᱜ ᱠᱟᱫᱟ ᱤᱱᱟᱹᱜ ᱡᱟᱹᱥᱛᱤ ᱦᱳᱭ ᱞᱮᱱᱟ
ᱮᱠᱫᱚᱢ ᱦᱳᱭ ᱟᱞᱮ ᱦᱚᱸ ᱫᱚ ᱮᱠᱫᱚᱢ ᱯᱟᱹᱦᱤᱞ ᱵᱤᱞᱤᱮᱱᱟ ᱛᱚᱠᱷᱚᱱ ᱦᱚ
ᱦᱳᱭ ᱟᱨ ᱚᱱᱟ ᱫᱟᱜᱛᱩ ᱫᱟᱜ ᱦᱳᱭ ᱫᱟᱜ ᱫᱟᱜ ᱠᱚ ᱦᱤᱡᱩᱜ ᱠᱟᱱᱛᱮ ᱟᱫᱚ ᱚᱱᱟᱛᱮ ᱧᱟᱢᱫᱟ ᱟᱫᱚ ᱡᱟᱞᱫᱤ ᱚᱱᱟ ᱜᱮᱥ ᱛᱮ ᱡᱟᱹᱞᱫᱤ ᱵᱮᱞᱮᱛ ᱠᱟᱱᱟ ᱧᱩᱨᱩᱜ ᱠᱟᱱᱟ
ᱦᱳᱭ ᱦᱳᱭᱟ ᱥᱤᱛᱩᱝ ᱜᱚᱨᱚᱢ ᱫᱚᱢᱮ ᱥᱤᱛᱩᱝ ᱠᱮᱫᱟᱭ ᱥᱮ ᱛᱟᱲᱟᱛᱟᱹᱲᱤ ᱟᱨᱦᱚ ᱵᱮᱞᱮ ᱜᱚᱫᱱᱟ ᱥᱟᱶᱛᱮ ᱦᱚᱭ ᱫᱟᱜ ᱠᱮᱫᱟᱭ ᱡᱷᱚᱛᱚ ᱧᱩᱨ ᱪᱟᱵᱟᱭᱮᱱᱟ
ᱦᱳᱭ ᱛᱟᱲᱟᱛᱟᱹᱲᱤ
ᱮᱠᱫᱚᱢ, ᱜᱚᱝᱠᱮ ᱟᱫᱚ ᱢᱟ ᱴᱟᱭᱤᱢ ᱠᱚᱫᱚ ᱦᱩᱭ ᱟᱫᱚ ᱡᱟᱦᱟᱸᱱᱟᱜ ᱡᱩᱫᱤ ᱦᱮᱱᱟᱜ ᱠᱷᱟᱱ ᱫᱚ ᱞᱟᱹᱭᱵᱤᱱ ᱠᱷᱟᱱ ᱫᱚ ᱟᱫᱚ ᱠᱟᱴᱟᱣ ᱦᱩᱭᱩᱜᱼᱟ
ᱦᱮᱸ ᱴᱟᱭᱤᱢ ᱠᱚᱢᱟ ᱦᱩᱭ ᱵᱟᱲᱟᱭᱮᱱ
ᱦᱳᱭ, ᱴᱷᱤᱠ ᱜᱮᱭᱟ ᱛᱚᱵᱮ ᱛᱟᱦᱞᱮ
ᱦᱳᱭ ᱦᱳᱭ
ᱚ